ᱦᱮᱸ ᱦᱮᱞᱳ ᱦᱮᱸ ᱟᱸᱡᱚᱢᱚᱜ ᱠᱟᱱᱟ,
ᱦᱳᱭ ᱦᱳᱭ ᱟᱫ ᱜᱚᱝᱠᱮ ᱚᱠᱟᱞᱮᱠᱟ ᱢᱮᱱᱟᱢᱟ ᱪᱮᱫ ᱠᱚᱢ ᱪᱤᱠᱳᱭ ᱫᱟ,
ᱦᱚᱜ-ᱚᱭ ᱱᱟᱯᱟᱭ ᱫᱚ ᱱᱟᱯᱟᱭ ᱵᱟᱲᱟ ᱜᱮ ᱢᱤᱱᱟᱹᱧᱟ ᱛᱚᱵ ᱫᱚ ᱛᱟᱦᱚᱞᱮ ᱟᱢᱜᱮ ᱪᱮᱫᱠᱟ ᱢᱮᱱᱟᱜ ᱢᱮᱭᱟ?
ᱜᱚᱢᱠᱤ ᱤᱧ ᱦᱚᱸ ᱱᱟᱯᱟᱭ ᱵᱟᱲᱟᱨ ᱜᱮ ᱢᱮᱱᱟᱹᱧᱟ ᱜᱚᱝᱠᱮ,
ᱚ ᱦᱮᱸᱛᱚ ᱱᱟᱯᱟᱭ ᱫᱚ ᱛᱟᱦᱮᱸ ᱫᱚᱨᱠᱟᱨᱟ,
ᱡᱚᱢ ᱵᱟᱲᱟᱠᱚ ᱦᱳᱭᱮᱱ ᱛᱟᱢᱟ ᱥᱮ ᱵᱟᱝ?
ᱦᱮᱸ ᱡᱚᱢ ᱵᱟᱲᱟ ᱫᱩᱧ ᱡᱚᱢ ᱵᱟᱲᱟ ᱠᱮᱫ ᱜᱮᱭᱟ ᱡᱚᱢ ᱵᱟᱲᱟ ᱠᱟᱛᱮᱜᱟᱜ ᱠᱟᱹᱴᱤᱡ ᱜᱤᱛᱤᱡ ᱦᱩ ᱟᱠᱟᱱᱟ ᱠᱟᱹᱴᱤᱡ ᱠᱷᱚᱵᱚᱨ ᱠᱚ ᱧᱮᱞ ᱵᱟᱲᱟ ᱦᱩᱭᱩᱜ ᱠᱟᱱᱟ, ᱟᱢ ᱫᱚ ᱛᱟᱦᱚᱞᱮ ᱡᱚᱢ ᱵᱟᱲᱟ ᱠᱮᱫᱟᱢ ᱥᱮ ᱟᱹᱣᱨᱤ?
ᱦᱮᱸ ᱜᱚᱝᱠᱮ ᱡᱚᱢ ᱵᱟᱲᱟ ᱠᱚᱫᱚ ᱦᱳᱭ ᱠᱟᱱᱟ ᱱᱤᱛᱚᱜ ᱫᱷᱟᱹᱵᱤᱡ ᱫᱚ ᱪᱷᱟᱛ ᱨᱮ ᱫᱩᱲᱩᱵ ᱵᱟᱲᱟ ᱦᱩᱭᱩᱜ ᱠᱟᱱᱟ ᱠᱟᱹᱴᱤᱡ, ᱜᱚᱨᱚᱢ ᱠᱟᱱᱟ ᱥᱮ ᱟᱫᱚ ᱫᱟᱜ ᱡᱟᱹᱲᱤ ᱠᱚᱦᱚᱸ ᱫᱟᱜ ᱡᱟᱹᱲᱤ ᱞᱮᱫ ᱜᱮᱭᱟᱭ ᱛᱤᱠᱤᱱ ᱥᱮᱫ ᱫᱷᱤᱱᱟᱹᱝ ᱥᱮᱫ, ᱟᱫᱚ ᱱᱤᱛ ᱫᱷᱟᱹᱵᱤᱡ ᱫᱚ ᱟᱹᱰᱤ ᱟᱸᱴ ᱜᱮ ᱜᱚᱲᱚᱢᱮ ᱫᱚᱦᱚ ᱟᱠᱟᱫᱟ᱾
ᱦᱮᱸ ᱦᱮᱸ ᱟᱨ ᱛᱮᱦᱮᱧ ᱛᱟᱦᱚᱞᱮ ᱫᱟᱜ ᱞᱮᱫᱟᱭ ᱥᱮ ᱵᱟᱝ ᱟᱯᱟᱥᱮᱫ ᱫᱚ?
ᱦᱮᱸ ᱜᱚᱝᱠᱮ ᱫᱟ ᱫᱚ ᱫᱟᱜ ᱞᱮᱫ ᱜᱮᱭᱟ ᱚᱱᱮ ᱛᱚ ᱢᱟᱡᱟᱢ ᱥᱮᱫ ᱫᱟᱜ ᱞᱮᱫ ᱜᱮᱭᱟ᱾
ᱚ ᱦᱮᱸ ᱛᱚ ᱟᱞᱮ ᱥᱮᱫ ᱫᱚ ᱢᱟᱱᱮ ᱫᱟᱜ ᱜᱮ ᱠᱟᱹᱴᱤᱡ ᱦᱚᱸ ᱵᱟᱹᱱᱩᱜᱼᱟ ᱫᱚᱢᱮ ᱥᱤᱛᱩᱝ ᱫᱟ ᱫᱚᱢᱮ ᱜᱚᱨᱚᱢ ᱵᱩᱡᱷᱟᱹᱜᱼᱼ ᱠᱟᱱᱟ ᱟᱲᱟᱨᱮᱼᱼ ᱛᱟᱦᱮᱸ ᱜᱮ ᱵᱟᱝ ᱜᱟᱱᱚᱜ ᱠᱟᱱᱟ ᱱᱤᱛᱚᱜ ᱟᱥᱟᱲ ᱵᱚᱸᱜᱟ ᱫᱤᱱ ᱡᱩᱫᱤ ᱱᱚᱝᱠᱟ ᱥᱤᱛᱩᱝ ᱜᱚᱨᱚᱢᱟᱭ ᱛᱟᱦᱚᱞᱮᱼᱼ ᱛᱟᱦᱚᱞᱮ ᱟᱨ ᱛᱟᱦᱚᱞᱮ ᱪᱟᱹᱛ ᱵᱟᱹᱭᱥᱟᱹᱠᱷ ᱵᱚᱸᱜᱟ ᱫᱚ ᱢᱟᱱᱮ ᱪᱮᱫ ᱮ ᱪᱤᱠᱟᱹᱭᱮᱫᱟᱭ,
ᱦᱳᱭ ᱛᱚ ᱜᱚᱝᱠᱮ ᱟᱫᱚ ᱜᱚᱝᱠᱮ ᱱᱚᱣᱟ ᱫᱚᱼᱼ ᱱᱤᱭᱟᱹ ᱵᱟᱨ ᱫᱚ ᱦᱳᱭᱳᱜ ᱠᱟᱱᱟ ᱱᱚᱜᱼᱚᱭ ᱡᱮ ᱟᱵᱚ ᱤᱝᱞᱤᱥ ᱛᱮᱵᱚᱱ ᱢᱮᱱᱫᱟ ᱜᱞᱳᱵᱟᱞ ᱳᱟᱨᱢᱤᱝ ᱡᱟᱦᱟᱸ ᱵᱚᱱ ᱢᱮᱱᱮᱫᱟᱼᱼ ᱥᱮ ᱡᱮ ᱱᱚᱣᱟ ᱫᱚ ᱟᱵᱚ ᱠᱷᱟᱛᱤᱨ ᱜᱮ ᱦᱩᱭᱩᱜ ᱠᱟᱱᱟ ᱵᱩᱡ ᱫᱟᱵᱤᱱ ᱛᱚ᱾ ᱱᱚᱜ-ᱚᱭ ᱡᱮ ᱟᱵᱚ ᱥᱚᱢᱟᱡ ᱵᱚᱱ ᱫᱳᱥᱳᱭᱮᱫᱟ ᱚᱠᱟ ᱞᱮᱠᱟᱛᱮ ᱫᱩᱥᱚᱭ ᱫᱟᱵᱚᱱ ᱜᱚᱝᱠᱮ ᱟᱵᱚ ᱯᱷᱮᱠᱴᱨᱤ ᱵᱚᱱᱼᱼ ᱪᱷᱟᱹ ᱫᱟ ᱢᱟᱨᱟᱲᱟᱝ ᱢᱟᱨᱟᱝ ᱦᱳᱭ ᱥᱮ ᱚᱱᱟ ᱨᱮᱱᱟᱜ ᱫᱟᱜ ᱠᱚ ᱡᱟᱦᱟᱸ ᱵᱟᱹᱲᱤᱡ ᱫᱟᱜ ᱠᱚᱼᱼ ᱚᱱᱟ ᱚᱸᱡᱨᱟ ᱠᱚ ᱡᱚᱛᱚ ᱱᱟᱹᱭ ᱠᱚᱨᱮ ᱵᱚᱱ ᱵᱳᱦᱮᱞᱮᱫᱟ᱾ ᱛᱟᱨᱯᱚᱨ ᱱᱚᱜ-ᱚᱭ ᱡᱮ ᱟᱵᱚ ᱨᱟᱥᱛᱟ ᱜᱷᱟᱴ ᱠᱚᱨᱮ ᱠᱟᱪᱨᱟ ᱠᱚᱵᱚᱱ ᱠᱟᱪᱨᱟᱭᱮᱫᱟ ᱥᱮ ᱵᱚᱱ ᱜᱤᱰᱤᱭᱮᱫᱟ᱾ ᱦᱳᱭᱥᱮ ᱚᱲᱟᱜ ᱠᱩᱴᱚᱢ ᱠᱚᱨᱮ ᱵᱚᱞᱚ ᱯᱩᱠᱷᱩᱨᱤ ᱠᱚᱨᱮ ᱵᱚᱞᱚ ᱛᱟᱨᱯᱚᱨ ᱱᱟᱹᱭ ᱠᱚᱨᱮ ᱠᱟᱪᱲᱟ ᱵᱚᱱ ᱜᱤᱰᱤᱭ ᱫᱟ ᱵᱩᱡ ᱫᱟᱢ, ᱛᱚ
ᱦᱮᱸ ᱦᱮᱸ ᱟᱵᱚ ᱢᱟᱱᱮ ᱦᱤᱛᱚᱜ ᱫᱚ ᱢᱟᱱᱮ ᱱᱚᱣᱟᱼᱼ ᱫᱷᱟᱹᱨᱛᱤ ᱫᱚ ᱢᱟᱱᱮ ᱱᱚᱝᱨᱟ ᱠᱚᱛᱮ ᱜᱮᱵᱚᱱ ᱯᱮᱨᱮᱡ ᱪᱟᱵᱟ ᱠᱟᱫᱟ ᱱᱚᱜᱼᱚᱭ ᱡᱮᱢᱚᱱ ᱫᱟᱨᱮ ᱱᱟᱹᱲᱤ ᱠᱚᱵᱚᱱᱼᱼ ᱢᱟᱜ ᱮᱫᱟ ᱛᱟᱦᱚᱞᱮ ᱚᱠᱥᱤᱡᱮᱱ ᱫᱚ ᱠᱚᱢᱚᱜ ᱠᱟᱱᱟ ᱥᱮ ᱠᱟᱨᱵᱚᱱᱰᱟᱭ ᱚᱠᱥᱟᱭᱤᱰ ᱛᱮᱜᱮ ᱱᱚᱣᱟ ᱫᱷᱟᱹᱨᱛᱤ ᱫᱚ ᱯᱮᱨᱮᱡ ᱪᱟᱵ ᱠᱟᱱᱟᱼᱼ ᱠᱟᱱᱟ ᱛᱟᱦᱚᱞᱮ ᱟᱵᱚ ᱫᱚ ᱢᱟᱱᱮ ᱟᱵᱚᱱᱟᱜᱼᱼ ᱫᱳᱥ ᱛᱮᱜᱮ ᱢᱟᱱᱮ ᱱᱚᱣᱟ ᱨᱳᱜᱽ ᱟᱡᱟᱨ ᱠᱚᱫᱚ ᱟᱵᱚ ᱛᱮᱜᱮ ᱵᱚᱱ ᱟᱹᱜᱩ ᱡᱚᱱᱚᱜ ᱠᱟᱱᱟ᱾
ᱦᱮᱸ ᱛᱚ ᱦᱮᱸᱛᱚ ᱚᱱᱟᱢᱟ ᱠᱟᱛᱷᱟ ᱠᱟᱱ ᱜᱮᱭᱟ᱾
ᱟᱪᱪᱷᱟ
ᱟᱵᱟᱨ ᱚᱠᱚᱭ ᱦᱚᱸ ᱵᱟᱠᱚ ᱧᱮᱞᱟ ᱡᱮ ᱚᱠᱟ ᱞᱮᱠᱟᱛᱮ ᱱᱚᱣᱟ ᱥᱟᱯᱷᱟ ᱥᱟᱹᱯᱷᱤ ᱫᱚᱦᱚ ᱜᱟᱱᱚᱜᱼᱟ᱾
ᱦᱮᱸ ᱚᱠᱚᱭᱟᱜ ᱦᱚᱸ ᱱᱚᱣᱟ ᱫᱚ ᱩᱭᱦᱟᱹᱨ ᱵᱷᱟᱵᱽᱱᱟ ᱜᱮ ᱵᱟᱹᱱᱩᱜᱼᱟ᱾ ᱦᱮᱸ ᱡᱮ ᱥᱟᱯᱷᱟ ᱥᱩᱛᱨᱚ ᱵᱚᱱ ᱫᱚᱦᱚᱭᱟᱵᱚᱱ ᱟᱵᱚᱱᱟᱜᱼᱼ ᱨᱳᱜᱽ ᱟᱡᱟᱨ ᱞᱟᱹᱜᱤᱫᱼᱼ ᱱᱟᱯᱟᱭ ᱛᱮᱵᱚᱱ ᱛᱟᱦᱮᱱᱟ ᱨᱳᱜᱽ ᱟᱡᱟᱨ ᱠᱚ ᱡᱟᱹᱥᱛᱤᱜ ᱠᱟᱱᱟ ᱮᱢᱚᱱ ᱱᱟᱣᱟ ᱱᱟᱣᱟ ᱨᱳᱜᱽ ᱟᱡᱟᱨ ᱠᱚ ᱦᱤᱡᱩᱜ ᱠᱟᱱᱟ᱾ ᱢᱟᱱᱮ ᱡᱩᱫᱤ ᱢᱤᱫ ᱫᱷᱟᱣ ᱧᱟᱢ ᱢᱮᱭᱟ ᱛᱟᱦᱞᱮ ᱟᱢᱫᱚ ᱯᱩᱨᱟᱢ ᱜᱚᱡ ᱩᱛᱟᱹᱨᱚᱜᱼᱟ᱾
ᱦᱳᱭ ᱛᱚ ᱜᱚᱝᱠᱮ ᱟᱵᱟᱨ ᱱᱚᱜ ᱦᱚᱭ ᱛᱚ ᱰᱮᱝᱜᱩ ᱢᱮᱞᱮᱨᱤᱭᱟ ᱟᱨᱚ ᱮᱢᱟᱱ ᱮᱢᱟᱱ ᱨᱳᱜᱽ ᱟᱡᱟᱨ ᱠᱚ ᱦᱩᱭᱩᱜᱭᱼᱟᱼᱼ ᱱᱚᱣᱟ ᱚᱡᱽᱨᱟ ᱠᱚ ᱠᱷᱛᱤᱨᱜᱮ᱾ ᱱᱩᱭ ᱠᱚᱨᱮ ᱫᱟᱜ ᱠᱚᱦᱚᱸ ᱵᱟᱹᱲᱤᱡᱚᱜ ᱠᱟᱱᱟ ᱟᱵᱚ ᱠᱷᱟᱹᱛᱤᱨ ᱜᱮ ᱚᱸᱰᱮ ᱨᱮᱱ ᱦᱟᱹᱠᱩ ᱠᱚᱦᱚᱸ ᱠᱚ ᱜᱩᱡᱩᱜ ᱠᱟᱱᱟ᱾ ᱮᱵᱟᱨ ᱚᱱᱟ ᱚᱸᱡᱽᱨᱟ ᱠᱚ ᱡᱟᱦᱟᱸ ᱦᱚᱭ ᱫᱩᱥᱩᱜ ᱠᱟᱱᱟ ᱚᱱᱟ ᱦᱚ ᱦᱚᱭᱛᱚ ᱟᱵᱚ ᱵᱚᱱ ᱦᱟᱛᱼᱼ ᱛᱟᱣᱫᱟ ᱵᱟᱝ ᱚᱠᱥᱤᱡᱮᱱ ᱦᱤᱥᱟᱹᱵ ᱛᱮ᱾ ᱚᱱᱟ ᱦᱚᱭ ᱦᱟᱛᱟᱣ ᱠᱟᱛᱮ ᱟᱵᱚᱣᱟᱜ ᱦᱚᱲᱢᱚ ᱠᱚᱨᱮ ᱦᱚᱸ ᱨᱳᱜᱽ ᱟᱡᱟᱨ ᱠᱚ ᱵᱚᱞᱚᱜ ᱠᱟᱱ ᱜᱮᱭᱟ ᱦᱳᱭᱥᱮ᱾
ᱦᱮᱸ ᱦᱮᱸ ᱟᱨ ᱱᱮᱛᱟᱨ ᱡᱟ ᱨᱳᱜ ᱟᱡᱟᱨ ᱡᱩᱫᱤ ᱯᱟᱲᱟᱣ ᱢᱮᱭᱟᱱᱮᱫᱚ ᱵᱟᱧᱪᱟᱣ ᱫᱚ ᱟᱫᱚᱼᱼ ᱵᱟᱢ ᱵᱟᱪᱟᱜᱼᱟ᱾
ᱵᱟᱝ ᱵᱟᱝ᱾
ᱦᱮᱸ ᱚᱱᱟᱜᱮ ᱱᱮᱛᱟᱨ ᱨᱮᱱ ᱦᱚᱲ ᱠᱚ ᱵᱟᱠᱚ ᱵᱩᱡᱷᱟᱹᱣᱫᱟ ᱟᱫᱚ᱾ ᱛᱤᱱᱟᱹᱜ ᱮᱠᱞᱟ ᱛᱮᱫᱚᱢ ᱵᱩᱡᱷᱟᱹᱣ ᱫᱟᱲᱮᱭᱟ ᱠᱚᱣᱟ ᱢᱟ ᱞᱟᱹᱭ ᱢᱮ᱾
ᱱᱚᱣᱟ ᱠᱟᱛᱷᱟ ᱠᱟᱱ ᱜᱮᱭᱟ ᱜᱚᱝᱠᱮ ᱟᱫᱚ ᱱᱚᱣᱟ ᱫᱚ ᱞᱟᱹᱭ ᱞᱮᱱᱠᱷᱟᱱ ᱟᱵᱚ ᱠᱷᱟᱛᱤᱨ ᱜᱮ ᱦᱩᱭᱩᱜ ᱠᱟᱱᱟᱠ ᱵᱩᱡ ᱫᱟᱢ ᱱᱚᱜᱚᱭ ᱡᱮ ᱟᱵᱚ ᱥ ᱛ ᱥᱟᱱᱛᱟᱲ ᱫᱚ ᱞᱟᱹᱭ ᱞᱮᱠᱷᱟᱱ ᱵᱷᱩᱞᱤ-ᱵᱷᱩᱞᱤᱧ ᱢᱮᱱᱮᱫᱟ ᱱᱚᱜᱼᱚᱭ ᱡᱮ ᱟᱵᱚᱣᱟᱜ ᱢᱟᱹᱱᱢᱤ ᱦᱳᱭᱥᱮ
ᱦᱮᱸᱻᱦᱮᱸ
ᱚᱱᱟ ᱢᱚᱡᱽ ᱜᱮᱠᱚ ᱫᱩᱥᱟᱹᱫᱟ ᱱᱚᱜᱩᱭ ᱜᱟᱰᱟ ᱱᱚᱜᱼᱚᱭ ᱟᱵᱚᱣᱟᱜ ᱚᱛ ᱦᱟᱥᱟ ᱦᱚᱭ ᱠᱚ ᱴᱷᱤᱠ ᱫᱟᱢ ᱠᱚᱱ ᱨᱩᱠ ᱟᱵᱚ ᱜᱮ
ᱦᱮᱸ ᱟᱵᱚ ᱟᱵᱚᱣᱟᱜ ᱛᱮᱜᱮ ᱱᱚᱣᱟ ᱠᱚᱫᱚ ᱦᱩᱭᱩᱜ ᱠᱟᱱᱟ ᱦᱮᱸ ᱥᱮ ᱵᱟᱝ
ᱦᱳᱭ ᱟᱫᱚ ᱜᱚᱝᱠᱮ ᱢᱤᱫ ᱜᱷᱟᱹᱲᱤᱡ ᱤᱧ ᱢᱚᱱᱮ ᱠᱟᱫᱟ ᱡᱮ ᱟᱵᱚ ᱡᱩᱫᱤ ᱢᱟᱹᱱᱢᱤ ᱡᱩᱫᱤ ᱵᱟᱵᱚᱱ ᱛᱜ ᱚᱱᱟ ᱫᱷᱟᱹᱨᱛᱤ ᱫᱚ ᱚᱠᱟᱞ ᱞᱮᱠᱟ ᱢᱤᱫᱴᱟᱝ ᱵᱮᱥ ᱞᱮᱠᱟ ᱢᱤᱫᱴᱟᱝ ᱡᱟᱦᱟᱸ ᱠᱚ ᱢᱮᱱᱮᱫᱟ ᱡᱮ ᱟᱵᱚᱣᱟᱜ ᱱᱚᱮᱱ ᱯᱞᱮᱱᱮᱴ ᱥᱮ ᱢᱤᱫᱴᱟᱝ ᱜᱨᱚᱦᱚ ᱦᱚᱭᱥᱮ ᱢᱤᱫᱴᱟᱝ ᱟᱹᱰᱤ ᱱᱟᱯᱟᱭ ᱛᱟᱦᱮᱸ ᱠᱚᱜᱼᱟ ᱚᱱᱟ ᱫᱷᱟᱹᱨᱛᱤ ᱴᱟᱜ ᱫᱚ
ᱦᱮᱸ, ᱦᱮᱸᱻ
ᱟᱫᱚ ᱢᱟᱹᱱᱢᱤ ᱠᱚ ᱡᱟᱱᱟᱢᱮᱱᱟ ᱡᱚᱠᱷᱚᱱ ᱜᱮ ᱟᱫᱚ ᱱᱚᱝᱠᱟ ᱧᱮᱞᱚᱜᱚᱜ ᱠᱟᱱᱟ ᱟᱠᱟᱥᱛᱮ ᱞᱟᱦᱟ ᱛᱮ ᱱ ᱫᱚ ᱚᱱᱠᱟ ᱫᱚ ᱵᱟᱝ ᱛᱟᱦᱮᱸ ᱠᱟᱱᱟ ᱦᱚᱳᱭᱥᱮ ᱢᱤᱫᱴᱟᱝ ᱟᱹᱰᱤ ᱱᱟᱯᱟᱭ ᱢᱤᱫᱴᱟᱝ ᱯᱚᱨᱤᱵᱮᱥ ᱛᱟᱦᱮᱸ ᱠᱟᱱᱟ ᱟᱨ ᱱᱮᱛᱟᱨ ᱫᱚ ᱢᱟ ᱟᱹᱰᱤ ᱜᱟᱱ ᱯᱷᱮᱠᱴᱚᱨᱤ ᱵᱮᱱᱟᱣ ᱠᱷᱟᱹᱛᱤᱨ ᱜᱮ ᱟᱹᱰᱤ ᱨᱚᱠᱚᱢ ᱮᱴᱠᱮᱴᱚᱲᱬᱮ ᱦᱩᱭᱩᱜ ᱠᱟᱱᱟ ᱵᱟᱝ ᱟᱫᱚ ᱯᱷᱮᱠᱴᱨᱤ ᱵᱤᱥᱮᱥ ᱠᱟᱛᱮ ᱞᱟᱹᱭ ᱞᱮᱱᱠᱷᱟᱱ ᱯᱷᱮᱠᱴᱨᱤ ᱠᱷᱟᱹᱛᱤᱨ ᱜᱮ ᱟᱹᱰᱤ ᱨᱚᱠᱚᱢ ᱟᱸᱴ ᱠᱚᱫᱚ ᱦᱩᱭᱩᱜ ᱠᱟᱱᱟ ᱵᱟᱝ ᱫᱚ ᱵᱟᱝ ᱡᱮᱦᱮᱛᱩ ᱯᱷᱮᱠᱴᱨᱤᱤ ᱛᱮᱜᱮ ᱵᱮᱥᱤ ᱫᱚ ᱦᱚᱭ ᱠᱚᱦᱚᱸ ᱫᱩᱥᱩᱜ ᱠᱟᱱᱟ ᱮ ᱚᱱᱟ ᱛᱟᱭᱚᱢ ᱟᱵᱟᱨ ᱱᱚᱜᱼᱚᱭ ᱡᱮ ᱟᱵᱚ ᱦᱚᱭ ᱠᱚ ᱫᱩᱥᱩᱜ ᱥᱟᱶᱛᱮ ᱱᱚᱜᱼᱚᱭ ᱪᱮᱫ ᱠᱚ ᱢᱮᱱᱟ ᱟᱵᱚᱣᱟᱜ ᱚᱛ ᱦᱟᱥᱟ ᱠᱚᱦᱚᱸ ᱥᱮ ᱦᱚᱭ ᱠᱚᱦᱚᱸ ᱵᱚᱱ ᱤᱭᱟᱹ ᱫᱟᱜ ᱠᱚᱦᱚᱸᱵᱚᱱ ᱫᱩᱥᱟᱹᱣ ᱮᱫᱟ ᱵᱩᱡᱽ ᱫᱟᱢ ᱛᱚ
ᱦᱮᱸ ᱮᱠᱫᱚᱢ-ᱮᱠᱫᱚᱢ ᱱᱚᱣᱟ ᱫᱚ ᱟᱵᱚᱱᱟᱜ ᱫᱳᱥ ᱛᱮᱜᱮ ᱱᱚᱣᱟ ᱠᱚᱫᱚ ᱩᱪᱤᱛ ᱫᱚ ᱵᱟᱝ ᱠᱟᱱᱟ ᱮᱢᱚᱱ -ᱮᱢᱚᱱ ᱯᱷᱮᱠᱴᱨᱤ ᱠᱚ ᱵᱮᱱᱟᱣ ᱫᱟᱠᱩ ᱛᱟᱢᱟᱱᱮ ᱟᱹᱰᱤ ᱞᱚᱜᱚᱱ ᱫᱷᱟᱹᱨ ᱛᱤ ᱫᱩᱥᱟᱹᱣ ᱜᱚᱫᱚᱜ ᱠᱟᱱᱟ ᱱᱚᱣᱟ ᱠᱚᱫᱚ ᱪᱤᱛᱠᱟᱹᱨ ᱫᱚ ᱵᱟᱝ ᱠᱟᱱᱟ ᱦᱮᱸ ᱥᱮ ᱵᱟᱝ
ᱦᱳᱭ-ᱦᱳᱭ-ᱦᱳᱭ ᱱᱚᱣᱟ ᱠᱟᱛᱷᱟ ᱠᱟᱱ ᱜᱮᱭᱟ ᱯᱩᱨᱟᱹᱯᱩᱨᱤ
ᱱᱚᱸᱜᱼᱚᱭ ᱡᱮᱢᱚᱱ ᱡᱟᱦᱱᱟᱜ ᱦᱳᱲᱳ ᱪᱟᱣᱞᱮ ᱠᱚᱦᱚᱸ ᱵᱚᱱ ᱪᱟᱥ ᱫᱟ ᱢᱟᱱᱮ ᱵᱤᱥ ᱜᱮᱵᱚᱱ ᱡᱚᱢ ᱮᱫᱟ ᱢᱟᱱᱮ ᱟᱹᱰᱤ ᱠᱤᱪᱷᱩ ᱥᱟᱨ ᱠᱚᱵᱚᱱ ᱮᱢᱟᱜ ᱠᱟᱱᱟ ᱥᱟᱨ ᱫᱟᱨᱟᱭ ᱛᱮᱜᱮ ᱵᱚᱱ ᱦᱟᱨᱟ ᱫᱟᱨ ᱟᱨ ᱡᱩᱫᱤ ᱥᱟᱨ ᱠᱚᱦᱚᱸ ᱵᱟᱢ ᱮᱢᱟᱜᱼᱟ ᱱᱮᱛᱟᱨᱟᱜ ᱫᱟᱨᱮ ᱫᱚ ᱧᱮᱞᱚᱜᱼᱟ ᱫᱟᱨᱮ ᱦᱚᱸ ᱵᱟᱝ ᱫᱟᱨᱮᱜ ᱠᱟᱱᱟ ᱾
ᱟᱫᱚ ᱜᱚᱝᱠᱮ ᱪᱟᱥ-ᱵᱟᱥ ᱠᱚᱨᱮ ᱫᱚ ᱜᱚᱝᱠᱮ ᱚᱱᱮ ᱡᱮ ᱠᱮᱢᱤᱠᱮᱞ ᱪᱟᱥ ᱠᱚ ᱠᱮᱢᱤᱠᱮᱞ ᱥᱟᱨᱟ ᱵᱟᱠᱚ ᱢᱮᱱᱟ ᱟᱫᱚ ᱚᱱᱟ ᱫᱚ ᱮᱠ ᱮᱠᱟᱞᱜᱮ ᱮᱢ ᱫᱚ ᱵᱟᱝ ᱞᱟᱹᱠᱛᱤ ᱠᱟᱱᱟ ᱚᱱᱟ ᱡᱮ ᱟᱵᱚ ᱯᱨᱟᱠᱨᱤᱛᱤᱠ ᱵᱷᱟᱵᱮ ᱡᱟᱦᱟᱸ ᱥᱟᱨ ᱠᱚ ᱢᱮᱱᱟᱜ ᱜᱮᱭᱟ ᱜᱩᱨᱤᱡ ᱥᱟᱨ ᱠᱚ ᱢᱮᱱᱟᱜᱼᱟ ᱾ ᱚᱱᱟ ᱥᱟᱨ ᱫᱚ ᱮᱢ ᱞᱮᱱᱠᱷᱟᱱ ᱟᱹᱰᱤ ᱡᱟᱹᱥᱛᱤ ᱯᱷᱚᱥᱚᱞ ᱫᱚ ᱯᱷᱚᱞᱚᱱᱚᱜᱼᱟ ᱥᱟᱶᱛᱮ ᱚᱛ ᱠᱚᱦᱚᱸ ᱵᱟᱝ ᱫᱩᱥᱚᱜᱼᱟ ᱦᱳᱭᱥᱮ ᱟᱨ ᱟ ᱵᱷᱟᱹᱜᱤ ᱢᱤᱫᱴᱟᱝ ᱟᱸᱜ ᱟᱢᱫᱟᱱᱤ ᱠᱚ ᱦᱩᱭ ᱵᱟᱲᱟᱜᱼᱟ ᱾ ᱵᱩᱡᱽ ᱫᱟᱢ ᱛᱚ
ᱦᱮᱸᱻᱦᱮᱸ
ᱦᱳᱭ ᱟᱫᱚ ᱚᱱᱟ ᱠᱮᱢᱮᱞ ᱠᱩ ᱠᱮᱢᱤᱠᱮᱞ ᱟᱹᱵᱩᱵᱩᱱ ᱤᱭᱩᱡ ᱫᱟ ᱦᱟᱥᱟ ᱠᱚᱨᱮ ᱦᱚᱸ ᱦᱟᱥᱟ ᱠᱚᱨᱮ ᱡᱟᱦᱟᱸᱭ ᱞᱮᱸᱰᱮᱡ ᱠᱚ ᱢᱮᱱᱟᱜ ᱠᱚᱣᱟ ᱫᱚ ᱩᱱᱠᱩ ᱠᱚ ᱜᱩᱡᱩᱜ ᱠᱟᱱᱟ ᱟᱫᱚ ᱤᱧᱤᱧ ᱢᱚᱱᱮᱭᱟ ᱡᱮ ᱦᱟᱥᱟ ᱨᱮ ᱥᱮ ᱵᱟᱹᱫᱽ ᱵᱟᱹᱭᱦᱟᱹᱲ ᱠᱚᱨᱮ ᱡᱩᱫᱤ ᱞᱮᱸᱰᱮᱫ ᱠᱚ ᱛᱟᱦᱮᱱ ᱢᱟ ᱪᱟᱥ ᱠᱚᱫᱚ ᱟᱹᱰᱤ ᱵᱩᱜᱤ ᱞᱮᱠᱟᱛᱮ ᱦᱩᱭᱩᱜᱼᱟ ᱵᱩᱡᱽᱫᱟᱢ᱾
ᱦᱮᱸᱻᱦᱮᱸ ᱮᱠᱫᱚᱢ-ᱮᱠᱫᱚᱢ ᱱᱚᱣᱟ ᱫᱚ ᱮᱠᱫᱚᱢ ᱥᱟᱹᱨᱤ ᱠᱟᱛᱷᱟ ᱦᱩᱭ ᱠᱟᱱᱟ᱾
ᱠᱟᱱᱟ ᱠᱚ ᱡᱮ ᱚᱱᱮ ᱡᱮ ᱵᱟᱹᱫᱽ ᱵᱟᱹᱭᱦᱟᱹᱲ ᱠᱚᱨᱮ ᱡᱚᱠᱷᱚᱱ ᱟᱵᱚ ᱯᱷᱚᱥᱚᱞ ᱠᱚᱵᱚᱱ ᱮᱢᱟ ᱥᱮ ᱛᱚᱠᱷᱚᱱ ᱫᱚ ᱢᱤᱫᱴᱟᱝ ᱦᱳᱲᱳ ᱨᱮ ᱵᱚᱞᱚ ᱟᱞᱩ ᱨᱮ ᱟᱞᱩ ᱰᱟᱹᱨ ᱨᱮ ᱵᱚᱞᱚ ᱢᱤᱫᱴᱟᱝ ᱛᱮᱡᱩ ᱵᱟᱹᱠᱩ ᱤᱭᱟᱹᱜᱼᱟ ᱥᱮ ᱵᱟᱝ ᱟᱫᱚ ᱩᱝᱠᱩ ᱞᱮᱸᱰᱮᱡ ᱡᱩᱫᱤ ᱠᱚ ᱛᱮᱦᱮᱱᱚᱜ ᱩᱝᱠᱩ ᱛᱤᱡᱩ ᱫᱚ ᱵᱟᱠᱩ ᱥᱟᱵ ᱞᱟᱹᱜᱤᱫᱚᱜᱼᱟ ᱾ ᱪᱟᱥ ᱫᱚ ᱟᱨ ᱡᱩᱫᱤ ᱠᱟᱹᱡ ᱠᱚᱠᱚ ᱮᱢᱟ ᱛᱚᱵᱮ ᱠᱷᱟᱱ ᱟᱵᱚ ᱫᱚ ᱨᱟᱱ ᱠᱚᱦᱚᱸ ᱵᱟᱵᱚᱱ ᱮᱢᱟ ᱛᱟᱦᱚᱞᱮ ᱟᱨᱚ ᱵᱷᱟᱜᱤ ᱞᱮᱠᱟᱛᱮ ᱢᱤᱫᱴᱟᱝ ᱛᱚ ᱠᱟᱹᱴᱤᱡ ᱵᱷᱟᱵᱮ ᱢᱤᱫᱴᱟᱝ ᱪᱟᱥᱵᱟᱥ ᱠᱚ ᱦᱩᱭᱩᱜᱼᱟ ᱦᱚᱭ ᱥᱮ
ᱦᱩᱸ-ᱦᱩᱸ
ᱟᱫᱚ ᱱᱚᱣᱟ ᱚᱠᱚᱭ ᱚᱠᱚᱭ ᱵᱩᱡᱷᱟᱹᱣᱟ ᱚᱠᱚᱭ ᱫᱚ ᱵᱟᱠᱚ ᱵᱩᱡᱷᱟᱹᱣᱟ ᱚᱠᱚᱭ ᱠᱚᱫᱚ ᱮᱸ ᱢᱚᱱᱮ ᱟᱠᱚ ᱡᱮ ᱟᱸ ᱡᱟᱹᱥᱛᱤ ᱯᱷᱚᱞᱚᱱ ᱞᱟᱹᱜᱤᱫ ᱟ ᱠᱮᱢᱤᱠᱮᱞ ᱥᱟᱨ ᱠᱚ ᱮᱢ ᱞᱟᱹᱜᱤᱫ ᱜᱮ ᱞᱮ ᱡᱟᱹᱥᱛᱤ ᱯᱷᱚᱞᱚᱱ ᱦᱩᱭᱩᱜᱼᱟ᱾ ᱚᱱᱠᱟ ᱠᱚ ᱢᱚᱱᱮᱭᱟ ᱵᱩᱡᱽᱫᱟᱢ᱾
ᱦᱮᱸ ᱱᱚᱣᱟ ᱫᱚ ᱵᱟᱠᱚ ᱩᱭᱦᱟᱹᱨ ᱵᱷᱟᱵᱽᱱᱟᱭᱫᱟ ᱡᱮ ᱱᱚᱣᱟ ᱠᱟᱛᱮᱵᱚᱱ ᱪᱟᱥ ᱨᱟᱠᱟᱵ ᱫᱟ ᱛᱟᱦᱚᱞᱮ ᱟᱵᱚᱱᱟᱜ ᱦᱚᱲᱢᱚ ᱠᱚᱨᱮ ᱡᱮ ᱚᱥᱩᱵᱤᱛᱟ ᱦᱩᱭᱩᱜᱼᱟ᱾ ᱨᱳᱜᱽ ᱟᱡᱟᱨ ᱧᱟᱢ ᱵᱚᱱᱟ, ᱱᱚᱣᱟ ᱠᱚᱫᱚ ᱟᱨᱠᱤ ᱪᱤᱱᱛᱟᱹ ᱵᱷᱟᱵᱽᱱᱟ ᱜᱮ ᱟᱨᱠᱤ ᱵᱟᱹᱱᱩᱜ ᱛᱟᱠᱚᱣᱟ ᱦᱮᱸ ᱥᱮ ᱵᱟᱝ?
ᱵᱟᱝ ᱵᱟᱝ ᱵᱟᱝ ᱩᱱᱫᱚ ᱵᱟᱠᱚ ᱵᱷᱟᱵᱤᱛᱟ ᱛᱚ ᱟᱫᱚ ᱤᱧ ᱢᱚᱱᱮᱭᱟ ᱡᱮ ᱦᱮᱸ ᱱᱚᱜᱼᱚᱭ ᱡᱮ ᱟᱯᱮ ᱯᱮ ᱪᱟᱥ ᱫᱟ ᱱᱚᱜᱼᱚᱭ ᱤᱭᱟᱹ ᱮᱠᱟᱞ ᱜᱮ ᱵᱷᱟᱜᱤ ᱠᱟᱛᱷᱟ ᱠᱟᱱᱟ ᱟᱯᱮ ᱪᱟᱥ ᱵᱟᱲᱮ ᱫᱚ ᱵᱷᱟᱜᱮ ᱠᱟᱛᱷᱟ ᱟᱫᱚ ᱚᱱᱮ ᱡᱟᱦᱟᱸ ᱟᱯᱮ ᱠᱮᱢᱤᱠᱮᱞ ᱥᱟᱨᱯᱮ ᱮᱢ ᱫᱟ ᱥᱮ ᱚᱱᱮ ᱡᱟᱦᱟᱸ ᱠᱚᱯᱮ ᱠᱮᱢᱤᱠᱮᱞ ᱠᱚᱯᱮ ᱤᱭᱩᱥ ᱵᱟᱲᱟᱭᱫᱟ, ᱪᱟᱥᱵᱟᱥ ᱠᱚᱨᱮ ᱚᱱᱟ ᱫᱚ ᱮᱠᱟᱞ ᱜᱮ ᱤᱭᱩᱥ ᱫᱚ ᱵᱟᱝ ᱵᱷᱟᱜᱮᱭᱟ ᱡᱮᱦᱮᱛᱩ ᱯᱨᱟᱠᱨᱤᱛᱤᱠ ᱵᱷᱟᱵᱮ ᱥᱟᱨ ᱠᱚ ᱧᱟᱢᱚᱜ ᱠᱟᱱᱟ᱾ ᱱᱮᱛᱟᱨ ᱢᱟ ᱟᱫᱚ ᱜᱩᱨᱤᱡ ᱥᱟᱨ ᱠᱚ ᱧᱟᱢᱚᱜ ᱜᱮᱭᱟ ᱥᱮ ᱜᱩᱨᱤᱡ ᱠᱚ ᱰᱟᱝᱨᱟ ᱠᱚᱦᱚᱸ ᱠᱚ ᱮᱢᱚᱜ ᱜᱮᱭᱟ ᱦᱳᱭᱥᱮ ᱚᱱᱟ ᱥᱟᱨ ᱛᱮ ᱡᱩᱫᱤ ᱟᱵᱚ ᱵᱚᱱ ᱪᱟᱥᱵᱟᱥ ᱢᱟ ᱟᱹᱰᱤ ᱡᱟᱹᱥᱛᱤ ᱢᱤᱫᱴᱟᱝ ᱯᱨᱟᱠᱤᱛᱤᱠ ᱵᱷᱟᱵᱮ ᱢᱤᱫᱴᱟᱝ ᱪᱟᱥᱵᱟᱥ ᱠᱚ ᱦᱩᱭ ᱵᱟᱲᱟᱜᱼᱟ᱾ ᱛᱟᱨᱯᱚᱨᱮ ᱱᱚᱜᱼᱚᱭ ᱦᱚᱭ ᱠᱚᱦᱚᱸ ᱵᱟᱝ ᱫᱩᱥᱚᱜᱼᱟ᱾ ᱦᱟᱥᱟ ᱠᱚ ᱵᱟᱝ ᱵᱟᱹᱲᱤᱡᱚᱜᱼᱟ, ᱵᱩᱡᱽᱫᱟᱢ ᱛᱚ᱾
ᱦᱮᱸ ᱮᱠᱫᱚᱢ ᱮᱠᱫᱚᱢ ᱟᱨ ᱞᱟᱦᱟᱛᱮ ᱡᱮᱢᱚᱱ ᱠᱷᱟᱹᱞᱤ ᱜᱩᱨᱤᱡ ᱥᱟᱨ ᱜᱮ ᱛᱟᱦᱮᱸ ᱠᱟᱱᱟ᱾ ᱚᱱᱟ ᱛᱮ ᱛᱤᱱᱟᱹᱜ ᱫᱤᱱ ᱢᱟᱱᱢᱤ ᱠᱚ ᱴᱤᱠᱟᱹᱣ ᱠᱚ ᱛᱟᱦᱮᱱ ᱠᱟᱱ ᱛᱟᱦᱮᱸᱫᱼᱟ ᱱᱤ ᱱᱮᱛᱟᱨ ᱨᱮ ᱧᱮᱞ ᱢᱮ ᱮᱸ ᱯᱚᱧᱪᱟᱥ ᱥᱟᱭᱮᱴ ᱵᱚᱪᱷᱚᱨ ᱮᱢ ᱦᱩᱭ ᱞᱮᱱ ᱛᱟᱢ ᱠᱷᱟᱱ ᱜᱮᱢ ᱜᱚᱡ ᱩᱛᱟᱹᱨᱚᱜᱼᱟ ᱟᱨ ᱞᱟᱦᱟ ᱛᱮᱜ ᱟᱹᱰᱤ ᱢᱟᱱᱮ ᱟᱹᱰᱤ ᱵᱚᱪᱷᱚᱨ ᱠᱚ ᱵᱟᱧᱪᱟᱜ ᱠᱟᱱ ᱛᱮ ᱠᱚᱱᱚ ᱚᱥᱩᱵᱤᱫᱟ ᱜᱮ ᱵᱟᱝ ᱦᱩᱭᱩᱜ ᱠᱟᱱ ᱛᱟᱠᱚ ᱛᱟᱦᱮᱸᱜᱼᱟ᱾
ᱟᱫᱚ ᱱᱚᱣᱟ ᱫᱚ ᱱᱚᱣᱟ ᱡᱟᱦᱟᱸ ᱯᱚᱨᱤᱵᱮᱥ ᱵᱚᱱ ᱫᱩᱥᱟᱹᱣ ᱮᱫᱟ ᱵᱟᱝ ᱱᱚᱣᱟ ᱫᱚ ᱟᱵᱚ ᱢᱟᱹᱱᱢᱤ ᱠᱷᱟᱹᱛᱤᱨ ᱜᱮ ᱦᱩᱭᱩᱜ ᱠᱟᱱᱟ ᱦᱳᱭᱥᱮ ᱥᱟᱱᱟᱢᱟᱜ ᱫᱳᱥ ᱜᱮ ᱟᱵᱚ ᱢᱟᱹᱱᱢᱤᱭᱟᱜ ᱜᱮ, ᱟᱵᱚ ᱜᱮ ᱡᱷᱚᱛᱚ ᱯᱷᱮᱠᱴᱨᱤ ᱠᱚᱵᱚᱱ ᱞᱟᱜᱟᱣ ᱮᱫᱟ, ᱟᱫᱚ ᱜᱚᱝᱠᱮ ᱪᱮᱫ ᱮᱢ ᱪᱤᱠᱟᱹᱭᱟ ᱜᱚᱝᱠᱮ ᱞᱟᱹᱭᱢᱮ ᱢᱟ ᱯᱷᱮᱠᱴᱨᱤ ᱠᱚ ᱡᱩᱫᱤ ᱵᱟᱢ ᱞᱟᱜᱟᱣᱟ ᱢᱟ ᱟᱵᱚ ᱦᱚᱸᱛᱚ ᱢᱤᱫᱴᱟᱝ ᱵᱮᱠᱟᱨ ᱢᱤᱫᱴᱟᱝ ᱜᱤᱫᱽᱨᱟᱹ ᱥᱮ ᱢᱮᱱᱟᱜ ᱠᱚᱣᱟ ᱦᱮᱸ ᱵᱮᱠᱟᱨ ᱠᱚ ᱩᱱᱠᱩ ᱢᱟ ᱡᱚᱢᱟᱜ ᱧᱩᱣᱟᱜ ᱠᱚᱫᱚ ᱚᱲᱟᱜ ᱠᱚᱨᱮ ᱫᱚ ᱵᱟᱠᱚ ᱮᱢ ᱫᱟᱲᱮᱭᱟᱜᱼᱟ ᱵᱟᱝ? ᱚᱱᱟ ᱠᱚ ᱯᱷᱮᱠᱴᱤ ᱠᱚ ᱞᱟᱜᱟᱜ ᱠᱟᱱᱟ᱾ ᱮᱵᱟᱨ ᱯᱷᱮᱠᱴᱟᱨᱤ ᱞᱟᱜᱟᱣ ᱞᱮᱱᱠᱷᱟᱱ ᱡᱚᱫᱤ ᱦᱚᱭ ᱠᱚ ᱫᱩ ᱫᱩᱥᱟᱹᱜ ᱢᱟ ᱱᱚᱣᱟ ᱛᱚ ᱟᱫᱚ ᱠᱤᱪᱩ ᱫᱚ ᱠᱚᱨᱟᱣ ᱫᱚ ᱵᱟᱪᱩᱜ-ᱟ ᱟᱫᱚ ᱯᱷᱮᱠᱴᱨᱤ ᱠᱚ ᱡᱩᱫᱤ ᱵᱚᱱᱫᱚᱜ ᱢᱟ ᱛᱟᱦᱚᱞᱮ ᱟᱹᱰᱤ ᱦᱚᱲ ᱠᱚ ᱵᱮᱨᱚᱡᱽᱜᱟᱨᱚᱜᱼᱟ᱾ ᱦᱳᱭᱥᱮ ᱩᱱᱠᱩᱣᱟᱜ ᱚᱲᱟᱜ ᱨᱮ ᱪᱩᱞᱦᱟᱹ ᱠᱚ ᱵᱟᱝ ᱫᱩᱨᱟᱜᱼᱟ ᱵᱟᱝ?
ᱦᱮᱸ ᱱᱚᱣᱟ ᱛᱮᱦᱚᱸ ᱠᱚ ᱟᱹᱥᱩᱞᱚᱜ ᱫᱚᱠᱚ ᱟᱹᱥᱩᱞᱚᱜ ᱠᱟᱱ ᱜᱮᱭᱟ᱾ ᱟᱫᱚ ᱚᱱᱟ ᱦᱚᱸ ᱠᱟ ᱠᱟᱛᱷᱟ ᱠᱟᱱ ᱜᱮᱭᱟ ᱟᱨ ᱧᱮᱞᱚᱜ ᱠᱟᱱᱟ ᱱᱚᱣᱟ ᱦᱚᱸ ᱢᱤᱫ ᱯᱚᱠᱠᱷᱮ ᱵᱷᱟᱜᱮᱭᱟ ᱱᱚᱣᱟ ᱢᱤᱫ ᱯᱚᱠᱠᱷᱮ ᱵᱟᱹᱲᱤᱡ ᱫᱚ ᱵᱟᱹᱲᱤᱡ-ᱟ ᱦᱮᱸ ᱥᱮ ᱵᱟᱝ?
ᱦᱳᱭ ᱦᱳᱭ ᱦᱳᱭ᱾ ᱛᱚᱵᱮ ᱚᱠᱟ ᱞᱮᱠᱟᱛᱮ ᱪᱮᱫ ᱞᱮᱠᱟ ᱠᱚᱨᱟᱣ ᱞᱮᱠᱷᱟᱡ ᱢᱤᱫᱴᱟᱝ ᱵᱷᱟᱹᱜᱤᱭᱟ, ᱟᱫᱚ ᱚᱱᱟᱢᱟ ᱠᱟᱛᱷᱟ ᱫᱚ ᱵᱟᱝ ᱠᱟᱱᱟ ᱮᱵᱟᱨ ᱱᱚ ᱡᱮ ᱤᱧᱤᱧ ᱢᱚᱱᱮᱭᱟ ᱡᱮ ᱱᱚᱜ-ᱚᱭ ᱯᱷᱮᱠᱴᱨᱤ ᱠᱚ ᱵᱮᱱᱟᱣ ᱮᱫᱟ ᱡᱮ ᱚᱱᱟ ᱯᱷᱮᱠᱴᱨᱤ ᱯᱟᱥ ᱨᱮᱜᱮ ᱢᱤᱫᱴᱟᱝ ᱟᱹᱰᱤ ᱢᱟᱨᱟᱝ ᱛᱮ ᱢᱤᱫᱴᱟᱝ ᱜᱟᱰᱰᱟ ᱜᱚᱰᱟ ᱠᱟᱛᱮ ᱡᱮ ᱚᱸᱰᱮ ᱢᱤᱫᱴᱟᱝ ᱡᱟᱦᱟᱸ ᱵᱟᱹᱲᱤᱡ ᱫᱟᱜ ᱠᱚ ᱩᱰᱩᱠᱚᱜ ᱜᱮᱭᱟ᱾ ᱠᱮᱢᱤᱠᱮᱞᱥ ᱠᱚ ᱩᱰᱩᱠᱚᱜ ᱜᱮᱭᱟ ᱯᱷᱮᱠᱴᱨᱤ ᱠᱷᱚᱱᱟᱜ ᱫᱟᱜ ᱡᱩᱫᱤ ᱚᱱᱟ ᱡᱟᱦᱟᱸ ᱡᱟᱭᱜᱟ ᱨᱮ ᱠᱷᱟᱞ ᱠᱟᱛᱮ ᱢᱤᱫᱴᱟᱝ ᱚᱸᱰᱮ ᱡᱩᱫᱤ ᱡᱚᱢᱟᱣ ᱫᱟᱲᱮ ᱞᱮᱠᱷᱟᱱ ᱢᱤᱫᱴᱟᱝ ᱵᱩᱜᱤᱭᱟ ᱵᱩᱡᱽ ᱮᱫᱟᱢ ᱡᱮᱦᱮᱛᱩ ᱚᱱᱟ ᱫᱟᱜ ᱫᱚ ᱟᱥᱛᱮ ᱟᱥᱛᱮ ᱚᱛ ᱞᱟᱛᱟᱨ ᱜᱮ ᱵᱚᱞᱚ ᱪᱟᱞᱟᱜᱼᱟ ᱦᱳᱭᱥᱮ᱾ ᱚᱱᱟ ᱫᱟᱜ ᱡᱩᱫᱤ ᱱᱟᱹᱭ ᱠᱚᱨᱮ ᱜᱟᱰᱟ ᱠᱚᱨᱮ ᱡᱩᱫᱤ ᱵᱟᱠᱚ ᱟᱲᱟᱜᱼᱟ ᱢᱟ ᱚᱱᱟ ᱠᱚ ᱟᱹᱰᱤ ᱰᱷᱮᱨ ᱵᱟᱹᱜᱤᱼᱟ ᱵᱩᱡᱽ ᱮᱫᱟᱢ ᱛᱚ᱾
ᱦᱮᱸ ᱦᱮᱸ ᱮᱠᱫᱚᱢ ᱮᱠᱫᱚᱢ ᱟᱨ ᱱᱟᱹᱭ ᱠᱚᱨᱮ ᱜᱮ ᱧᱮᱞ ᱢᱮ ᱱᱮᱛᱟᱨ ᱫᱚ ᱫᱚᱠᱚ ᱤᱭᱟᱹ ᱜᱚᱜ ᱠᱟᱜ ᱠᱟᱱᱟ ᱛᱟᱦᱚᱞᱮ ᱚᱱᱟ ᱢᱮᱥᱟᱜ ᱠᱟᱱᱟ ᱥᱮ ᱚᱱᱟ ᱫᱚ ᱩᱪᱤᱛ ᱫᱚ ᱮᱠᱫᱚᱢ ᱵᱟᱝ ᱠᱟᱱᱟ᱾
ᱡᱟᱹᱥᱛᱤ ᱜᱚᱝᱠᱮ ᱟᱫᱚ ᱟᱞᱮ ᱱᱚᱜ-ᱚᱭ ᱛᱚ ᱟᱸᱜ ᱱᱚᱭ ᱱᱟᱭ ᱛᱩᱯᱩᱞᱮ ᱪᱟᱞᱟᱣᱞᱮᱱ ᱜᱮᱭᱟ ᱦᱳᱭᱥᱮ᱾ ᱟᱫᱚᱞᱮ ᱧᱮᱞ ᱫᱟ ᱡᱮ ᱱᱚᱣᱟ ᱫᱷᱟᱨᱮ ᱠᱚᱨᱮ ᱟᱹᱰᱤ ᱜᱟᱱ ᱜᱚᱝᱠᱮ ᱱᱚᱝᱨᱟ ᱧᱩᱨᱩ ᱢᱮᱱᱟᱜ-ᱟ ᱵᱩᱡᱽ ᱫᱟᱢ ᱚᱠᱚᱭᱟᱜ ᱜᱮᱸᱫᱟᱜ ᱚᱲᱮᱡ ᱵᱚᱥᱛᱟ ᱚᱲᱮᱡ ᱠᱚ ᱯᱮᱱ ᱡᱟᱢᱟ ᱚᱲᱮᱡ ᱠᱚ ᱢᱮᱱᱟᱜ-ᱟ, ᱡᱩᱛᱟᱹ ᱚᱲᱮᱡ ᱠᱚ ᱢᱮᱱᱟᱜ-ᱟ ᱵᱳᱛᱚᱞ ᱠᱚ ᱯᱞᱟᱥᱴᱤᱠ ᱠᱚ ᱟᱹᱰᱤ ᱨᱚᱠᱚᱢ ᱢᱤᱫᱴᱟᱝ ᱱᱚᱝᱨᱟ ᱢᱤᱫᱴᱟᱝ ᱯᱚᱨᱤᱵᱮᱥ ᱢᱤᱫᱴᱟᱝ ᱱᱟᱭ ᱫᱷᱟᱨᱮ ᱠᱚᱨᱮ ᱧᱮᱞ ᱧᱟᱢᱚᱜ ᱠᱟᱱ ᱛᱟᱦᱮᱸᱫ ᱦᱳᱭᱥᱮ᱾
ᱦᱮᱸ ᱦᱮᱸ ᱱᱚᱣᱟ ᱠᱚᱫᱚ ᱮᱠᱫᱚᱢ ᱩᱪᱤᱛ ᱫᱚ ᱵᱟᱝ ᱠᱟᱱᱟ, ᱱᱚᱣᱟ ᱠᱚᱛᱮ ᱜᱮᱛᱚ ᱟᱨᱦᱚᱸ ᱵᱮᱥᱤ ᱡᱟᱹᱥᱛᱤ ᱟᱨᱠᱤ ᱵᱟᱹᱲᱤᱡᱚᱜ ᱠᱟᱱᱟ, ᱱᱚᱣᱟ ᱠᱚ ᱵᱟᱹᱲᱤᱡ ᱫᱟᱜ ᱜᱮ ᱟᱵᱚᱱᱟᱜ ᱦᱚᱲᱢᱚ ᱠᱚᱨᱮ ᱵᱚᱞᱚᱱ ᱠᱟᱱᱟ ᱧᱩᱭ ᱫᱟᱵᱚᱱ ᱦᱮᱸᱥᱮ ᱵᱟᱝ? ᱛᱟᱦᱚᱞᱮ ᱨᱳᱜ ᱟᱡᱟᱨ ᱫᱚ ᱛᱟᱦᱞᱮ ᱱᱤᱡᱮ ᱱᱤᱡᱮ ᱛᱮᱜᱮᱢ ᱜᱚᱦᱚᱲ ᱟᱹᱜᱩ ᱡᱚᱱᱚᱜ ᱠᱟᱱᱟ ᱛᱟᱦᱚᱞᱮ ᱟᱢᱫᱚ ᱟᱫᱚ ᱛᱤᱱ ᱫᱤᱱᱢ ᱵᱟᱧᱪᱟᱜ-ᱟ ᱢᱟ
ᱦᱳᱭᱛᱚ ᱚᱱᱟᱢᱟ ᱠᱟᱛᱷᱟ ᱠᱟᱱ ᱜᱮᱭᱟ, ᱟᱫᱚ ᱧᱮᱞᱚᱜᱚᱜ ᱠᱟᱱᱟ ᱟᱹᱰᱤ ᱨᱚᱠᱚᱢ ᱵᱮᱯᱟᱨ ᱠᱚ ᱢᱮᱱᱟᱜ-ᱟ ᱦᱳᱭᱥᱮ ᱟᱫᱚ ᱚᱠᱚᱭ ᱪᱮᱫ ᱮᱢ ᱢᱮᱛᱟ ᱠᱚᱣᱟ ᱜᱚᱝᱠᱮ᱾ ᱢᱟᱹᱱᱢᱤ ᱠᱚᱦᱚᱸ ᱢᱟᱹᱱᱢᱤ ᱢᱮᱱᱟᱜ ᱠᱚᱣᱟ ᱟᱫᱚ ᱚᱠᱚᱭᱮᱢ ᱵᱩᱡᱷᱟᱹᱣᱟᱭᱟ ᱜᱚᱝᱠᱮ ᱱᱚᱝᱠᱟ ᱫᱚ ᱵᱟᱝ ᱴᱷᱤᱠᱟ ᱦᱳᱭᱥᱮ ᱡᱮ ᱱᱚᱝᱠᱟ ᱫᱚ ᱵᱮ ᱵᱟᱹᱲᱤᱡᱟ ᱟᱫᱚ ᱚᱱᱟ ᱫᱚ ᱟᱵᱚ ᱫᱚ ᱵᱟᱵᱚᱱ ᱞᱟᱹᱭ ᱫᱟᱲᱮᱭᱟᱜ-ᱟ ᱵᱟᱝ, ᱡᱚᱠᱷᱚᱱ ᱚᱱᱟ ᱫᱚ ᱥᱟᱢᱟᱝ ᱥᱟᱱᱟᱢ ᱢᱟᱹᱱᱢᱤ ᱠᱚ ᱵᱩᱡᱷᱟᱹᱣᱟ ᱥᱮ ᱛᱚᱠᱷᱚᱱ ᱠᱚ ᱟᱫᱚ ᱠᱚ ᱪᱷᱩᱫ ᱚᱲᱨᱟᱜ-ᱟ ᱡᱮ ᱦᱮᱸ ᱱᱚᱣᱟ ᱫᱚ ᱵᱟᱝ ᱮᱠᱟᱞ ᱜᱮ ᱵᱟᱝ ᱩᱪᱤᱛᱟ ᱡᱮᱦᱮᱛᱩ ᱞᱟᱦᱟᱛᱮ ᱜᱚᱝᱠᱮ ᱯᱟᱹᱦᱤᱞ ᱦᱚᱲ ᱠᱚᱫᱚ ᱡᱮᱞᱮᱠᱟ ᱢᱤᱫᱴᱟᱝ ᱯᱨᱟ ᱯᱨᱟᱠᱨᱤᱛᱤᱠ ᱡᱟᱦᱟᱸ ᱯᱚᱨᱵᱮᱥ ᱛᱟᱦᱮᱸ ᱠᱟᱱᱟ ᱢᱤᱫᱴᱟᱝ ᱥᱩᱫ ᱥᱟᱫᱽᱫᱷᱚ ᱯᱚᱨᱤᱵᱮᱥ ᱛᱟᱦᱮᱸ ᱠᱟᱱᱟ ᱦᱳᱭ ᱥᱮ, ᱡᱮ ᱚᱱᱟ ᱯᱚᱨᱤᱵᱮᱥ ᱛᱟᱦᱮᱸ ᱨᱮ ᱢᱤᱫᱴᱟᱝ ᱟᱸ ᱯᱷᱟᱨᱪᱟ ᱯᱷᱟᱨᱪᱟ ᱴᱟᱝ ᱦᱚᱭ ᱢᱤᱫᱴᱟᱝ ᱫᱟᱜ ᱢᱤᱫᱴᱟᱝ ᱦᱟᱥᱟ ᱠᱚ ᱛᱟᱦᱮᱸ ᱠᱟᱱᱟ ᱦᱳᱭ ᱥᱮ᱾ ᱟᱹᱰᱤ ᱥᱮᱨᱢᱟ ᱫᱷᱟᱹᱵᱤᱡ ᱥᱮ ᱟᱹᱰᱤ ᱪᱟᱸᱫᱳ ᱫᱷᱟᱹᱵᱤᱡ ᱠᱚ ᱦᱚᱲ ᱠᱚ ᱵᱟᱧᱪᱟᱜ ᱠᱟᱱ ᱛᱟᱦᱮᱱᱟ, ᱱᱮᱛᱟᱨ ᱢᱟᱛᱚ ᱚᱱᱮᱛᱚ ᱟᱵᱤᱱ ᱞᱟᱹᱭ ᱠᱮᱫᱟᱵᱤᱱ ᱡᱮ ᱪᱚᱞᱞᱤᱥ ᱥᱟᱴ ᱮᱠᱪᱚᱞᱞᱤ ᱪᱚᱞᱞᱤᱥ ᱥᱟᱴ ᱦᱚᱸ ᱵᱟᱝ ᱟᱹᱰᱤ ᱡᱟᱹᱥᱛᱤ ᱵᱤᱱ ᱞᱟᱹᱭ ᱠᱮᱫᱟ ᱵᱮᱥᱤ ᱵᱮᱥᱤ ᱜᱮ ᱚᱱᱟ ᱪᱚᱞᱞᱤᱥ ᱯᱚᱧᱪᱟᱥ ᱞᱮᱵᱮᱫ ᱢᱟᱱᱮᱜᱮ ᱟᱫᱚ ᱢᱚᱱᱮᱨᱮ ᱵᱚᱛᱚᱨ ᱵᱚᱞᱚᱜ-ᱟ ᱡᱮ ᱛᱤᱥ ᱛᱤᱧ ᱜᱩᱡᱩᱜ-ᱟ ᱥᱮ ᱛᱤᱨᱤᱧ ᱛᱤᱱᱟᱹᱜ ᱫᱤᱱᱤᱧ ᱵᱟᱧᱪᱟᱜ-ᱟ ᱦᱳᱭ ᱥᱮ᱾
ᱮᱠᱫᱚᱢ ᱮᱠᱫᱚᱢ ᱟᱨ ᱞᱟᱦᱟᱛᱮ ᱡᱮᱢᱚᱱ ᱛᱤᱱᱟᱹᱜ ᱫᱤᱱ ᱠᱚ ᱵᱟᱧᱪᱟᱜ ᱠᱟᱱ ᱛᱟᱦᱮᱸᱫᱼᱟ? ᱟᱹᱰᱤ ᱢᱟᱱᱮ ᱟᱹᱰᱤ ᱫᱤᱱ ᱠᱚ ᱵᱟᱧᱪᱟᱜ ᱠᱟᱱ ᱛᱟᱦᱮᱸᱭᱟ ᱱᱮᱛᱟᱨ ᱫᱚ ᱡᱮᱢᱚᱱ ᱵᱟᱧᱪᱟᱣ ᱜᱮ ᱵᱟᱠᱚ ᱵᱟᱧᱪᱟᱜ ᱠᱟᱱᱟ ᱦᱮᱸ ᱥᱮ ᱵᱟᱝ?
ᱦᱳᱭ ᱳᱭ ᱛᱚ ᱚᱱᱟ ᱢᱟ ᱜᱟᱛᱷᱟ ᱠᱟᱱ ᱜᱮᱭᱟ᱾
ᱮᱸ᱾
ᱳᱭ ᱟᱫᱚ ᱜᱚᱝᱠᱮ ᱚᱠᱛᱚ ᱠᱚᱦᱚᱸ ᱪᱟᱵᱟ ᱴᱮᱨᱮᱱᱟ ᱯᱚᱨᱮ ᱛᱮᱞᱟᱝ ᱜᱟᱞᱢᱟᱨᱟᱜ ᱟᱠᱷᱟᱱ᱾
ᱦᱮᱸ ᱴᱷᱤᱠ ᱜᱮᱭᱟ ᱢᱟ ᱟᱞᱟᱝ ᱟᱜ ᱦᱚᱸ ᱚᱠᱛᱚ ᱛᱚ ᱪᱟᱵᱟᱭᱮᱱ ᱛᱟᱞᱟᱝᱼᱟ ᱥᱮ?
ᱦᱳᱭᱮ᱾
ᱴᱷᱤᱠ ᱜᱮᱭᱟ ᱢᱟ ᱛᱟᱦᱞᱮ᱾
ᱦᱳᱭ᱾